ᱦᱮᱞᱳ
ᱟᱸᱡᱚᱢᱚᱜ ᱠᱟᱱᱟ
ᱦᱮᱸ ᱦᱮᱸ ᱟᱡᱚᱢ ᱫᱟᱞᱤᱝ
ᱟᱪᱪᱷᱟ
ᱟ ᱟᱞᱤᱧᱟᱼᱟᱜ ᱨᱚᱲ ᱵᱤᱱ ᱟᱸᱡᱚᱢ ᱧᱟᱢ ᱫᱟ
ᱦᱮᱸ ᱟᱸᱡᱚᱢ ᱫᱟᱞᱤᱧ
ᱚ
ᱡᱚᱦᱟᱨ ᱜᱮ
ᱦᱮᱸ ᱡᱚᱦᱟᱨ ᱡᱚᱦᱟᱨ ᱪᱤᱠᱟᱹᱭ ᱫᱟᱵᱮᱱ
ᱦᱮᱸ ᱪᱤᱠᱟᱹ ᱦᱚ ᱵᱟᱝ ᱪᱤᱠᱟᱹ ᱦᱚ ᱵᱟᱝ ᱜᱮ
ᱚᱻ
ᱟᱵᱮᱱ ᱫᱚ
ᱟᱹᱞᱤᱜ ᱦᱚ ᱪᱤᱠᱟᱹ ᱦᱚᱸ ᱵᱟᱝ ᱫᱩᱲᱩᱵ ᱵᱟᱲᱟ ᱟᱠᱟᱱᱟᱞᱤᱧ
ᱚ ᱟᱪᱪᱷᱟ ᱛᱤᱦᱤᱱᱟᱜ ᱦᱚᱭ ᱦᱤᱥᱤᱫ ᱫᱚ ᱦᱮᱸ ᱱᱟᱯᱟᱭ ᱜᱮ ᱞᱟᱹᱭ ᱫᱟᱞᱤᱝ ᱡᱮ ᱛᱮᱦᱮᱧᱟᱜ ᱦᱚᱭ ᱦᱤᱸᱥᱤᱫ ᱫᱚ ᱚᱠᱟ ᱞᱮᱠᱟ ᱛᱟᱦᱮᱸ ᱠᱟᱱᱟ ᱟᱯᱮᱥᱮᱫ ᱫᱚ
ᱦᱮᱸ ᱛᱮᱦᱮᱧᱟᱜ ᱦᱚᱭ ᱦᱤᱸᱥᱤᱫ ᱫᱟᱜ ᱡᱟᱹᱲᱤ ᱫᱚ ᱛᱟᱦᱮᱸ ᱠᱟᱱ ᱜᱮᱭᱟ ᱟᱫᱚ ᱥᱮᱛᱟᱜ ᱠᱷᱚᱱ ᱜᱮ ᱦᱚᱭ ᱦᱤᱸᱥᱤᱫ ᱫᱟᱜ ᱡᱟᱹᱲᱤᱭᱮ ᱛᱟᱦᱮᱸᱫ ᱟᱫᱚ ᱱᱤᱛᱚᱜ ᱫᱚ ᱟᱥᱚᱲ ᱵᱟᱲᱟ ᱠᱟᱛᱮᱫ ᱜᱮ ᱥᱤᱛᱩᱝ ᱠᱟᱫᱟᱭ ᱡᱳᱨ ᱧᱚᱜ ᱜᱮ
ᱟᱪᱪᱷᱟ
ᱟᱫᱚ ᱟᱵᱤᱱ ᱥᱮᱫ ᱜᱮ ᱪᱮᱫ ᱞᱮᱠᱟ ᱫᱟᱜ ᱡᱟᱹᱲᱤ ᱠᱚ
ᱱᱚᱛᱮ ᱦᱚᱸ ᱫᱟᱜ ᱮ ᱛᱟᱦᱮᱸᱜ ᱜᱮᱭᱟ ᱥᱮᱛᱟᱜ ᱠᱷᱚᱱᱟᱜ ᱜᱮ ᱟᱨ ᱱᱤᱛᱚᱜ ᱦᱚ ᱚᱞᱯᱚ ᱚᱞᱯᱚ ᱡᱚᱨᱚᱭᱮᱫ ᱜᱮᱭᱟᱭ ᱦᱟᱨᱤ ᱯᱟᱜ ᱛᱟᱨᱮ
ᱟᱪᱷᱟ ᱟᱪᱷᱟ ᱱᱤᱛᱚᱜ ᱦᱟᱵᱮᱱ ᱥᱮᱫ ᱫᱟᱜ ᱡᱚᱨᱚᱜ ᱠᱟᱱ ᱜᱮᱭᱟ ᱾
ᱦᱮᱸ ᱡᱚᱨᱚᱜ ᱠᱟᱱ ᱜᱮᱭᱟ ᱾
ᱚᱸ ᱻ᱾ ᱱᱟᱯᱟᱭ ᱜᱮ ᱛᱟᱦᱚᱞᱮ ᱟᱵᱤᱱ ᱥᱮᱫ ᱡᱚᱨᱚᱜ ᱠᱟᱱ ᱜᱮᱭᱟ ᱫᱟᱜ ᱾ ᱟᱹᱞᱤᱧ ᱥᱮᱫ ᱢᱟ ᱥᱤᱛᱩᱝ ᱠᱟᱱ ᱾ ᱟᱹᱰᱤ ᱡᱳᱨᱮ ᱥᱤᱛᱩᱝ ᱠᱮᱫᱟ ᱾
ᱚᱸᱻ ᱾
ᱛᱟᱦᱚᱞᱮ ᱡᱚᱢ ᱵᱟᱲᱟ ᱠᱟᱜ ᱵᱤᱱ ᱥᱮ ᱵᱟᱝ?
ᱦᱮᱸ ᱡᱚᱢ ᱫᱚ ᱦᱩᱭ ᱠᱟᱱᱟ ᱾
ᱚ ᱦᱳᱭᱛᱚ ᱟᱨ
ᱟᱪᱷᱟ ᱢᱮᱱᱫᱟᱞᱤᱧ ᱡᱮ ᱛᱟᱦᱚᱞᱮ ᱪᱟᱥ ᱵᱟᱥ ᱠᱚᱫᱚ ᱮᱦᱚᱵ ᱟᱠᱟᱱᱟ ᱥᱮ ᱟᱹᱶᱨᱤ ᱨᱚᱦᱚᱭ ᱠᱚᱫᱚ ᱾
ᱵᱟᱝ ᱵᱟᱝ ᱪᱟᱥ ᱠᱚᱫᱚ ᱟᱹᱣᱨᱤ ᱮᱦᱚᱵᱚᱜ-ᱟ ᱾ ᱟᱫᱚ ᱚᱱᱠᱟ ᱫᱟᱜ ᱡᱟᱹᱲᱤ ᱠᱚ ᱵᱟᱹᱱᱩᱜ-ᱟ ᱾ ᱛᱚ ᱡᱟᱹᱥᱛᱤ ᱧᱚᱜ ᱟᱹᱞᱤᱧ ᱥᱮᱫ ᱟᱫᱚ ᱚᱱᱟ ᱠᱷᱟᱹᱛᱤᱨ ᱛᱮᱜᱮ ᱨᱚᱦᱚᱭ ᱠᱚᱫᱚ ᱟᱹᱣᱨᱤ ᱟᱨᱟᱢᱵᱚᱭ ᱦᱩᱭᱩᱜ-ᱟ ᱟᱫᱚ ᱾ ᱚᱱᱠᱟ ᱠᱚᱢ ᱠᱚᱢᱮ ᱫᱟᱜ ᱤᱫᱤᱭᱮᱫᱟ ᱟᱫᱚ ᱚᱱᱟ ᱠᱚᱜᱮ ᱜᱷᱟᱹᱭ ᱠᱚ ᱛᱚᱞ ᱵᱟᱲᱟᱭ ᱦᱩᱭᱩᱜ ᱠᱟᱱᱟ ᱟᱲᱮ ᱠᱚ ᱠᱚ ᱡᱷᱩᱲᱟᱹᱣ ᱠᱟᱜ ᱦᱩᱭᱩᱜ ᱠᱟᱱᱟ ᱟᱫᱚ ᱡᱟᱹᱥᱛᱤ ᱛᱮᱦᱮᱧ ᱡᱩᱫᱤ ᱫᱟᱜ ᱞᱮᱠᱷᱟᱱ ᱟᱫᱚ ᱨᱚᱦᱚᱭ ᱠᱚ ᱟᱨᱟᱢᱵᱚᱭ ᱦᱩᱭᱩᱜ-ᱟ᱾
ᱦᱮᱸᱻ
ᱟᱫᱚ ᱟᱹᱵᱤᱱ ᱥᱮᱫ ᱜᱮ ᱪᱮᱫ ᱞᱮᱠᱟ ᱾
ᱱᱚᱛᱮ ᱦᱚ ᱫᱟᱜ ᱡᱟᱹᱲᱤ ᱵᱟᱝ ᱠᱷᱟᱹᱛᱤᱨ ᱛᱮᱜᱮ ᱨᱚᱦᱚᱭ ᱠᱚᱫᱚ ᱟᱹᱣᱨᱤ ᱮᱦᱚᱵᱚᱜ-ᱟ ᱾ ᱟᱫᱚ ᱦᱚᱜ-ᱚᱭ ᱫᱟᱜ ᱮᱫᱟᱭ ᱟᱫᱚ
ᱨᱚᱦᱚᱭ ᱠᱚ ᱨᱚᱦᱚᱭ ᱵᱟᱲᱟ ᱦᱩᱭᱩᱜ-ᱟ ᱦᱟᱜ ᱾
ᱟᱪᱷᱟ ᱟᱪᱷᱟ ᱦᱳᱭ ᱛᱟᱦᱚᱞᱮ ᱟᱹᱵᱤᱱ ᱫᱚ ᱨᱚᱦᱚᱭ ᱠᱚᱵᱤᱱ ᱵᱟᱲᱟᱭ ᱟᱠᱟᱫ ᱜᱮᱭᱟ ᱥᱮ ᱵᱟᱝ?
ᱟᱹᱞᱤᱧ ᱫᱚ ᱢᱟᱱᱮ ᱮᱠᱴᱩ ᱮᱠᱴᱩᱞᱤᱧ ᱵᱟᱲᱟᱭᱟ ᱩᱱᱟᱹᱜᱴᱟ ᱫᱚ ᱵᱟᱹᱞᱤᱧ ᱵᱟᱲᱟᱭᱟ ᱵᱟᱭᱨᱮ ᱠᱚᱨᱮᱜ ᱤᱧ ᱛᱟᱦᱮᱱ ᱜᱮᱭᱟ ᱛᱚ
ᱚ ᱟᱪᱷᱟ ᱟᱪᱷᱟ ᱦᱳᱭ ᱦᱳᱭ ᱾ ᱟᱫᱚ ᱮᱠᱴᱩ ᱮᱠᱴᱩᱵᱤᱱ ᱜᱟᱱ ᱨᱮᱦᱚᱸ ᱟᱫᱚ ᱚᱱᱟ ᱨᱮᱛᱚ ᱥᱮᱬᱟ ᱟᱠᱟᱫᱟ ᱵᱤᱱ
ᱦᱮᱸ ᱩᱱᱟᱹᱜ ᱫᱚ ᱟᱨᱠᱤ ᱵᱟᱹᱞᱤᱧ ᱫᱟᱲᱮᱭᱟᱜ ᱜᱮᱭᱟ ᱾
ᱚᱸ ᱦᱳᱭ ᱦᱳᱭ ᱟᱫᱚ ᱪᱷᱩᱴᱟᱹᱣ ᱠᱚᱨᱮ ᱛᱟᱦᱮᱱ ᱵᱤᱱ ᱞᱟᱹᱭ ᱫᱟᱞᱤᱧ ᱦᱮᱸ ᱛᱚ ᱚᱱᱠᱟ ᱟᱫᱚᱵᱤᱱ ᱥᱮᱬᱟᱭᱟ ᱛᱚ
ᱦᱮᱸ ᱥᱮᱬᱟᱭ ᱦᱩᱭᱩᱜ-ᱟ ᱯᱚᱨᱮ ᱯᱚᱨᱮ ᱨᱮᱫᱚ ᱪᱮᱫᱟᱜ ᱵᱟᱝ
ᱦᱳᱭ ᱦᱳᱭ ᱛᱟᱦᱚᱞᱮ ᱞᱟᱹᱭ ᱫᱟᱞᱤᱧ
ᱦᱮ ᱞᱟᱹᱭ ᱵᱤᱱ
ᱡᱟᱦᱟᱸ ᱢᱟᱱᱮ ᱡᱟᱦᱟᱱᱟᱜ ᱡᱟᱱᱟᱴ ᱤᱫᱤ ᱠᱟᱛᱮ ᱜᱚᱞᱯᱚ ᱞᱮᱠᱷᱟᱱ ᱵᱟᱝ ᱜᱟᱱ ᱠᱚᱜ ᱛᱮ
ᱪᱮᱫ ᱤᱫᱤ ᱠᱟᱛᱮ?
ᱡᱟᱱᱟᱴ ᱡᱟᱱᱟᱴ ᱡᱟᱱᱟᱴ ᱢᱟᱱᱮ ᱥᱟᱵᱡᱮᱴ ᱤᱫᱤ ᱠᱟᱛᱮᱫ
ᱜᱟᱱ ᱫᱚ ᱜᱟᱱᱚᱜ ᱜᱮᱭᱟ ᱞᱟᱹᱭᱵᱤᱱ
ᱟᱪᱪᱷᱟ
ᱛᱟᱦᱟᱞᱮ ᱵᱟᱦᱟ ᱢᱟᱜ ᱢᱚᱬᱮ ᱤᱫᱤ ᱠᱟᱛᱮᱜ ᱪᱮᱫ ᱞᱮᱠᱟ? ᱜᱟᱞᱢᱟᱨᱟᱣ ᱞᱮᱠᱷᱟᱱ ᱵᱟᱝ ᱜᱟᱱ ᱠᱚᱜᱼᱟ?
ᱦᱮᱸ ᱜᱟᱱᱚᱜ ᱜᱮᱭᱟ ᱪᱮᱫᱟᱜ ᱵᱟᱝᱟ᱾
ᱦᱳᱭ ᱛᱟᱦᱞᱮ ᱟᱹᱵᱤᱱ ᱥᱮᱫ ᱫᱚ ᱚᱱᱠᱟ ᱡᱟᱹᱥᱛᱤ ᱧᱚᱜ ᱟᱠᱟᱴᱟᱜ ᱢᱟᱱᱮ ᱟᱵᱚ ᱥᱟᱱᱛᱟᱲᱟᱜ ᱯᱚᱨᱚᱵᱽ ᱫᱚ ᱵᱷᱟᱜᱮ ᱦᱳᱭᱳᱜ ᱜᱮᱭᱟ?
ᱟᱹᱞᱤᱧ ᱥᱮᱫ ᱫᱚ ᱵᱟᱦᱟ, ᱢᱟᱜ ᱢᱚᱬᱮ᱾ ᱚᱱᱟ ᱫᱚ ᱦᱳᱭᱳᱜ ᱜᱮᱭᱟ ᱵᱷᱟᱜᱤ ᱜᱮ ᱟᱨᱠᱤ᱾
ᱟᱨ ᱚᱝᱠᱟ ᱡᱟᱦᱟᱸ ᱫᱚ ᱢᱮᱱᱟᱜ ᱛᱟᱵᱚᱱ ᱥᱚᱨᱟᱭ᱾
ᱥᱚᱨᱦᱟᱭ ᱫᱚ ᱩᱱᱟᱹᱜ ᱴᱟ ᱫᱚ ᱵᱟᱝ ᱦᱩᱭᱩᱜᱼᱟ ᱟᱞᱮᱥᱮᱫ ᱫᱚ ᱟᱨᱠᱤ᱾
ᱚ
ᱵᱟᱦᱟ ᱢᱟᱜ ᱢᱚᱬᱮ ᱫᱚ ᱱᱟᱯᱟᱭ ᱜᱮ ᱦᱩᱭᱩᱜ ᱜᱮᱭᱟ ᱟᱹᱰᱤ ᱨᱟᱹᱥᱠᱟᱹ
ᱚ ᱦᱳᱭ ᱦᱳᱭ ᱟᱨᱚ ᱥᱚᱨᱦᱟᱭ ᱢᱮᱱᱟᱜ ᱛᱟᱵᱚᱱᱟ ᱟᱨ ᱫᱤᱭᱮ ᱫᱟᱸᱥᱟᱭ ᱥᱮ ᱟᱨᱚ ᱠᱟᱨᱟᱢ ᱚᱱᱟ ᱠᱚ ᱦᱚᱭ ᱵᱟᱲᱟᱜ ᱜᱮᱭᱟ ᱥᱮᱼᱼ
ᱩ ᱚᱱᱮ ᱡᱟᱦᱟᱸ ᱵᱤᱱ ᱞᱟᱹᱭ ᱠᱮᱫ ᱡᱮᱴᱟ ᱠᱟᱨᱟᱢ, ᱠᱟᱨᱟᱢ ᱫᱚ ᱟᱞᱮᱥᱮᱫ ᱫᱚ ᱛᱮᱫᱚᱝ ᱵᱟᱹᱞᱤᱧ ᱧᱮᱞ ᱵᱟᱲᱟ ᱠᱟᱜᱼᱟ ᱵᱟᱝ ᱦᱩᱭᱩᱜ ᱜᱮᱭᱟ ᱟᱞᱮ ᱥᱮᱫ ᱫᱚ᱾ ᱟᱸ ᱟᱯᱮ ᱥᱮᱫ ᱫᱚ ᱦᱩᱭᱩᱜ ᱜᱮᱭᱟ ᱥᱮ ᱪᱮᱫ ᱠᱟᱨᱟᱢ?
ᱵᱟ ᱵᱟ ᱟᱹᱞᱤᱧ ᱦᱚᱸ ᱠᱟᱨᱟᱢ ᱵᱟᱨᱮ ᱛᱮᱫᱚ ᱵᱟᱹᱞᱤᱧ ᱵᱟᱲᱟᱭᱟ, ᱟᱨ ᱟᱞᱮ ᱥᱮᱫ ᱦᱚᱸ ᱵᱟᱝ ᱦᱳᱭ ᱵᱟᱲᱟᱜ ᱜᱮᱭᱟ᱾
ᱚ ᱟᱪᱪᱷᱟ
ᱟᱫᱚ
ᱟᱞᱮᱥᱮᱫ ᱦᱚᱸ ᱵᱟᱝ ᱦᱩᱭᱩᱜ ᱜᱮᱭᱟ ᱠᱟᱨᱟᱢ ᱫᱚ᱾
ᱚ
ᱚᱱᱟ ᱥᱚᱢᱯᱚᱨᱠᱚ ᱛᱮᱫᱚ ᱩᱱᱟᱹᱜ ᱫᱚ ᱵᱟᱟᱹᱞᱤᱧ ᱵᱟᱲᱟᱭᱟ ᱟᱨᱠᱤ ᱵᱟᱝ ᱦᱩᱭᱩᱜ ᱜᱮᱭᱟ ᱛᱚ ᱦᱩᱭ ᱞᱮᱱᱠᱷᱟᱱ ᱠᱷᱟᱱᱞᱤᱧ
ᱦᱳᱭ ᱦᱳᱭ ᱦᱳᱭ ᱡᱟᱦᱟᱸ ᱛᱚ ᱵᱟᱵᱤᱱ ᱧᱮᱞ ᱠᱟᱫᱟ ᱥᱮ ᱵᱟᱵᱤᱱ ᱵᱟᱲᱟᱭᱟ ᱚᱱᱟ ᱛᱚ ᱞᱟᱹᱭ ᱫᱚ ᱵᱟᱝ ᱜᱟᱱᱚᱜᱼᱟ ᱥᱮ ᱾
ᱦᱮᱸ ᱦᱮᱸ
ᱵᱟᱲᱟᱭ ᱠᱟᱜ ᱵᱮᱱᱟ ᱚᱱᱟ ᱠᱚᱜᱮ ᱛᱟᱦᱞᱮ ᱟᱵᱤᱱ ᱥᱮᱜ ᱫᱚ ᱚᱠᱟ ᱚᱠᱟᱴᱟᱜ ᱢᱟᱱᱮ ᱵᱮᱥ ᱠᱟᱛᱮ ᱦᱩᱭᱩᱜ ᱚᱱᱟ ᱵᱟᱦᱟ ᱥᱮ ᱢᱟᱜ, ᱢᱚᱬᱮ?
ᱩᱸ ᱵᱟᱦᱟ ᱦᱚᱸ ᱦᱩᱭᱩᱜ ᱜᱮᱭᱟ, ᱢᱟᱜ ᱢᱚᱬᱮ ᱦᱚᱸ ᱦᱩᱭᱩᱜ ᱜᱮᱭᱟ ᱵᱟᱱᱟᱨ ᱴᱟᱜ ᱜᱮ᱾ ᱟᱞᱮᱫᱚ ᱩᱱ ᱢᱟᱱᱮ ᱪᱮᱜ ᱞᱮᱠᱟ ᱯᱮ ᱥᱮᱨᱢᱟ ᱵᱟᱦᱟ ᱦᱩᱭᱩᱜ ᱜᱮᱭᱟ ᱟᱨ ᱩ ᱯᱮ ᱥᱮᱨᱢᱟ ᱢᱟᱜ ᱢᱚᱬᱮ ᱞᱮ ᱠᱚᱨᱟᱣ ᱜᱮᱭᱟ᱾
ᱟᱪᱪᱷᱟ ᱟᱪᱷᱟ ᱟᱪᱷᱟ ᱟᱫᱚ ᱟᱞᱤ ᱥᱟᱛᱮ ᱦᱚᱸ ᱢᱤᱫ ᱮᱱ ᱛᱟᱹᱵᱮᱱ ᱫᱚ ᱛᱟᱦᱟᱞᱮ?
ᱚᱸ
ᱟᱞ ᱥᱮᱫ ᱦᱚᱸ ᱚᱝᱠᱟ ᱜᱮᱫᱚ᱾
ᱚ ᱟᱪᱪᱷᱟ ᱟᱹᱰᱤ ᱱᱟᱯᱟᱭ ᱛᱟᱦᱚᱞᱮ᱾
ᱦᱳᱭ ᱦᱳᱭ, ᱦᱳᱭ ᱦᱳᱭ ᱟᱹᱞᱤᱧ ᱥᱮᱜ ᱦᱚᱸ ᱚᱱᱠᱟ ᱯᱮ ᱥᱮᱨᱢᱟᱻᱵᱟᱦᱟ ᱠᱷᱟᱱ, ᱯᱮ ᱥᱮᱨᱢᱟ ᱢᱟᱜ ᱢᱚᱬᱮ᱾
ᱚᱸ
ᱛᱟᱞᱦᱮ
ᱥᱚᱨᱚᱨᱟᱭ ᱫᱚ ᱛᱟᱦᱚᱞᱮ ᱟᱵᱤᱱ ᱥᱮᱫ ᱫᱚ ᱛᱤᱱᱟᱹᱜ ᱫᱤᱱ ᱠᱚ ᱢᱟᱱᱟᱣᱛᱮ ᱚᱱᱮ ᱡᱟᱦᱟᱸ ᱫᱚᱠᱚ ᱞᱟᱹᱭ ᱵᱮᱱᱟᱜᱼᱟ ᱢᱚᱬᱮ ᱧᱤᱫᱟᱹ ᱢᱚᱬᱮ ᱥᱤᱧ?
ᱟᱨ ᱥᱚᱨᱦᱟᱭ ᱫᱚ ᱩᱱᱟᱹᱜ ᱴᱟ ᱵᱟᱝ ᱢᱟᱱᱟᱣ ᱦᱩᱭᱩᱜ ᱜᱮᱭᱟ ᱢᱟᱱᱮ ᱢᱟᱱᱟᱣ ᱫᱚ ᱢᱟᱱᱟᱣ ᱜᱮᱭᱟ ᱠᱚ᱾ ᱟᱞᱮ ᱟᱛᱳ ᱨᱮᱫᱚ ᱢᱟᱲᱟᱝ ᱦᱚᱸᱠᱚ ᱢᱟᱱᱟᱣᱮᱫ ᱛᱟᱦᱮᱸᱫ ᱜᱮ ᱠᱤᱱᱛᱩ ᱦᱮᱸ ᱱᱮᱛᱟᱨ ᱫᱚ ᱩᱱᱟᱹᱜ ᱵᱟᱝᱠᱚ ᱢᱟᱱᱟᱣ ᱵᱟᱲᱟᱭᱮᱫᱟ ᱟᱫᱚ ᱚᱱᱟᱜᱮ ᱞᱟᱹᱭ ᱠᱟᱫᱟ ᱠᱚ ᱛᱚ ᱢᱚᱬᱮ ᱥᱤᱧ ᱢᱚᱬᱮ ᱧᱤᱫᱟᱹ ᱟᱫᱚ ᱱᱤᱭᱚᱢ ᱠᱚ ᱠᱤᱝᱵᱟ ᱚᱲᱟᱜ ᱠᱚᱨᱮᱱᱟᱜ ᱚᱱᱮ ᱡᱟᱦᱟᱸ ᱠᱚ ᱠᱟᱹᱢᱤ ᱠᱚ ᱟᱨᱠᱤ ᱚᱱᱟ ᱠᱚᱫᱚ ᱢᱚᱲᱬᱮ ᱥᱤᱧ ᱢᱚᱬᱮ ᱧᱤᱫᱟᱹ ᱜᱮ ᱦᱳᱭᱳᱜ ᱜᱮᱭᱟ
ᱚ
ᱮᱱᱠᱷᱟᱱ ᱫᱚ ᱚᱱᱮ ᱮᱱᱮᱡ ᱥᱮᱨᱮᱧ ᱨᱟᱹᱥᱠᱟᱹ ᱴᱟᱜ ᱜᱮ ᱩᱱᱟᱹᱜ ᱵᱟᱝ ᱦᱩᱭᱩᱜ ᱜᱮᱭᱟ
ᱚ ᱟᱪᱪᱷᱟ ᱟᱪᱪᱷᱟ ᱦᱳᱭ ᱛᱟᱦᱚᱞᱮ ᱚᱱᱠᱟ ᱡᱟᱦᱟᱸ ᱫᱚᱠᱚ ᱞᱟᱹᱭᱫᱟ ᱚᱱᱮ ᱥᱚᱨᱚᱦᱟᱭ ᱨᱮ ᱡᱟᱦᱟᱸ ᱰᱟᱝᱨᱤ ᱡᱟᱭᱜᱟ ᱥᱮ ᱰᱟᱹᱝᱨᱤ ᱠᱷᱩᱱᱴᱟᱹᱣ ᱚᱱᱟ ᱠᱚᱫᱚ ᱦᱩᱭᱩᱜ ᱜᱮᱭᱟ ᱥᱮ ᱵᱟᱝ
ᱚᱱᱟ ᱫᱚ ᱵᱟᱝ ᱦᱩᱭᱩᱜ-ᱟ ᱟᱯᱟᱛᱚᱛᱚ ᱟᱨᱠᱤ ᱢᱟᱲᱟᱝ ᱫᱚ ᱦᱩᱭᱩᱜ ᱠᱟᱱᱟ ᱠᱟᱱ ᱛᱟᱦᱮᱸᱜ ᱟᱫᱚ ᱱᱮᱛᱟᱨ ᱫᱚ ᱜᱚᱴᱟ ᱠᱚ ᱰᱷᱟᱞᱟᱭ ᱠᱟᱫᱟ ᱛᱚ ᱚᱱᱟ ᱠᱟᱨᱚᱱ ᱛᱮᱜᱮ ᱡᱟᱭᱜᱟ ᱵᱟᱹᱱᱩᱜ ᱠᱟᱫᱟ᱾
ᱦᱳᱭ ᱦᱳᱭ ᱚ ᱱᱮᱛᱟᱨ ᱛᱚ ᱠᱩᱞᱦᱤ ᱠᱚᱫᱚ ᱡᱚᱛᱚ ᱦᱚᱲ ᱠᱚ ᱜᱮᱛᱮ ᱰᱮᱞᱟᱹᱭ ᱠᱟᱫᱟ ᱥᱮ ᱜᱚᱴᱟ ᱟᱜᱮ᱾
ᱦᱮᱸ ᱦᱮᱸ
ᱟᱫᱚ ᱚᱱᱠᱟ ᱫᱚ ᱡᱟᱦᱟᱭᱟᱜ ᱡᱟᱭᱜᱟ ᱠᱚ ᱢᱮᱱᱟᱜ-ᱟ ᱚᱱᱟ ᱠᱚᱨᱮ ᱫᱚᱠᱚ ᱚᱱᱠᱟ ᱠᱩᱱᱴᱟᱹᱣ ᱵᱟᱲᱟᱭᱮᱫ ᱠᱚᱜᱮᱭᱟ ᱠᱚ ᱥᱮ
ᱦᱮᱸ ᱟᱪᱪᱷᱟ ᱢᱮᱱᱫᱟᱞᱤᱧ ᱡᱮ ᱟᱯᱮ ᱚᱱᱛᱮ ᱫᱚ ᱛᱟᱦᱚᱞᱮ ᱥᱚᱨᱦᱟᱭ ᱠᱚ ᱪᱮᱫ ᱞᱮᱠᱟ ᱢᱟᱱᱟᱣ ᱦᱩᱭᱩᱜ ᱜᱮᱭᱟ?
ᱦᱮᱸ ᱟᱹᱞᱤᱧ ᱥᱮᱫ ᱦᱚᱸ ᱥᱚᱨᱦᱟᱭ ᱠᱚᱫᱚ ᱦᱩᱭᱩᱜ ᱜᱮᱭᱟ ᱱᱟᱯᱟᱭ ᱜᱮ ᱟᱫᱚ ᱚᱱᱮ ᱟᱵᱤᱱ ᱵᱤᱱ ᱞᱟᱹᱭ ᱠᱮᱫ ᱞᱮᱠᱟᱜ ᱜᱮ ᱟᱹᱞᱤᱧ ᱥᱮᱫ ᱦᱚᱸ ᱚᱱᱠᱟ ᱢᱚᱱᱮ ᱢᱚᱬᱮ ᱧᱤᱫᱟᱹ ᱢᱚᱬᱮ ᱥᱤᱧ ᱱᱟᱜ ᱠᱷᱟᱱ ᱵᱟᱠᱚ ᱢᱟᱱᱟᱣᱟ
ᱟᱪᱪᱷᱟ
ᱟᱞᱤᱧ ᱥᱮᱫ ᱦᱚᱸ ᱚᱱᱠᱟ ᱯᱮ ᱢᱟᱦᱟ ᱠᱚ ᱢᱟᱱᱟᱣᱟ
ᱚ
ᱡᱟᱦᱟᱸ ᱫᱚ ᱚᱱᱮ ᱵᱟᱦᱟ ᱢᱟᱜ ᱢᱚᱬᱮ ᱦᱮᱸ
ᱚᱱᱮ ᱡᱮᱴᱟ ᱞᱤᱧ ᱞᱟᱹᱭ ᱮᱫᱟ ᱡᱮ ᱟᱞᱮᱥᱮᱫ ᱢᱟ ᱠᱷᱩᱱᱴᱟᱹ ᱠᱚ ᱵᱟᱝ ᱦᱳᱭᱳᱜ ᱜᱮᱭᱟ ᱰᱟᱹᱝᱨᱤ ᱠᱷᱩᱱᱴᱟᱹᱣ ᱟᱯᱮᱥᱮᱫ ᱫᱚ ᱚᱱᱟ ᱫᱚ ᱦᱩᱭᱩᱜ ᱟᱥᱮ ᱵᱟᱝ
ᱵᱟᱝ ᱟᱹᱞᱤᱧ ᱥᱮᱫ ᱫᱚ ᱚᱱᱟ ᱠᱚᱫᱚ ᱦᱤᱭᱩᱜ-ᱟ ᱵᱟᱜ ᱦᱳᱭ ᱡᱟᱦᱟᱸ ᱫᱚ ᱰᱟᱝᱨᱤ ᱡᱟᱜᱟᱣ ᱥᱮ ᱰᱟᱝᱨᱤ ᱠᱷᱩᱱᱴᱟᱹᱣ ᱚᱱᱟ ᱠᱚᱫᱚ ᱦᱩᱭᱩᱜ ᱜᱮᱭᱟ ᱚᱱᱮ ᱛᱚ ᱞᱟᱹᱭᱟᱵᱤᱱ ᱠᱟᱱᱟᱞᱤᱧ ᱡᱟᱦᱟᱸ ᱫᱚ ᱩᱢ ᱢᱟᱦᱟ ᱦᱤᱞᱳᱜ ᱫᱚ ᱰᱟᱹᱦᱨᱤ ᱠᱚᱠᱚ ᱟᱹᱨᱩᱵ ᱠᱚᱣᱟ ᱥᱮ ᱟᱨᱚ ᱠᱚ ᱪᱤᱠᱟᱹᱜ ᱠᱚᱣᱟ ᱢᱟᱱᱮ ᱥᱩᱱᱩᱢ ᱠᱚᱠᱚ ᱚᱡᱚᱜ ᱵᱟᱲᱟ ᱠᱚᱣᱟ ᱥᱮ ᱪᱩᱢᱟᱹᱲ ᱠᱚᱣᱟ ᱥᱮᱠᱚ ᱵᱟᱠᱚ ᱞᱟᱹᱭᱟ
ᱦᱮᱸ ᱦᱮᱸ
ᱩᱱ ᱦᱤᱞᱳᱜ ᱫᱚ ᱩᱢ ᱦᱩᱭᱱᱟ ᱫᱤᱭᱮ ᱫᱚᱥᱟᱹᱨ ᱫᱤᱱ ᱦᱤᱞᱳᱜ ᱫᱚ ᱠᱷᱩᱱᱴᱟᱹᱣ ᱫᱤᱭᱮ ᱚᱠᱟ ᱦᱤᱞᱳᱜ ᱯᱮ ᱡᱟᱞᱮ ᱢᱟ
ᱟᱪᱪᱷᱟ
ᱟᱪᱪᱷᱟ ᱞᱟᱹᱭ ᱫᱟᱞᱤᱧ ᱟᱵᱤᱱ ᱥᱮᱫ ᱚᱱᱠᱟ ᱥᱚᱦᱚᱨᱟᱭ ᱠᱚᱨᱮ ᱠᱚ ᱯᱤᱴᱷᱟᱹ ᱵᱟᱲᱟᱭᱟ ᱥᱮ ᱵᱟᱝ ᱛᱟᱦᱚᱞᱮ
ᱚ ᱟᱞᱮ ᱥᱮᱜ ᱟᱞᱮ ᱥᱮᱜ ᱫᱚ ᱵᱟᱝᱠᱚ ᱯᱤᱴᱷᱟᱹ ᱵᱟᱲᱟᱭᱟ᱾
ᱚ
ᱯᱤᱴᱷᱟᱹ ᱠᱚᱫᱚ ᱢᱟᱲᱟᱝ ᱠᱷᱚᱱᱟᱜ ᱜᱮ ᱵᱟᱝᱠᱚ ᱯᱤᱴᱷᱟᱹ ᱵᱟᱲᱟ ᱟᱠᱟᱫᱟ ᱟᱨᱠᱤ ᱚᱱᱟ ᱫᱚ ᱵᱟᱹᱞᱤᱧ ᱟᱸᱡᱚᱢ ᱠᱟᱫᱟ ᱟᱞᱮᱥᱮᱜ ᱫᱚ᱾ ᱟᱞᱮ ᱥᱮᱫ ᱟᱞᱮ ᱥᱮᱫ ᱫᱚ ᱥᱩᱢᱩᱝ ᱚᱱᱟ ᱨᱩᱰᱟᱹ ᱟᱨ ᱥᱟ ᱠᱨᱟᱛ ᱠᱚᱨᱮᱜ ᱜᱮ ᱯᱤᱴᱷᱟᱹ ᱦᱩᱭᱩᱜ-ᱟ, ᱟᱨ ᱚᱱᱟ ᱢᱟᱱᱮ ᱮᱴᱟᱜ ᱥᱚᱢᱚᱭ ᱫᱚ ᱵᱟᱝᱠᱚ ᱯᱩᱴᱷᱟᱹ ᱵᱟᱲᱟᱭ ᱜᱮᱭᱟ, ᱡᱮ ᱱᱚᱜ-ᱚ ᱱᱚᱝᱠᱟ ᱡᱮᱢᱚ ᱮᱴᱟᱜ ᱥᱮᱫ ᱤᱧ ᱟᱸᱡᱚᱢ ᱵᱟᱲᱟ ᱟᱠᱟᱫᱟ ᱡᱮ ᱟᱢᱵᱟ ᱵᱩ ᱛᱤ ᱠᱚᱨᱮᱜ, ᱵᱟᱦᱟ ᱠᱚᱨᱮᱜ, ᱢᱟᱜ ᱢᱚᱬᱮ ᱠᱚᱨᱮᱜ, ᱚᱱᱟ ᱠᱚᱨᱮ ᱦᱚᱸᱠᱚ ᱯᱤᱴᱷᱟᱹᱭ ᱜᱮᱭᱟ᱾ ᱮᱱᱠᱷᱟᱱ ᱫᱚ ᱟᱞᱮ ᱚᱱᱛᱮ ᱫᱚ ᱵᱟᱝᱠᱚ ᱯᱤᱴᱷᱟᱹᱭ ᱜᱮᱭᱟ᱾
ᱚ ᱟᱪᱪᱷᱟ ᱟᱪᱪᱷᱟ ᱦᱮᱸ ᱚᱝᱠᱟᱞᱤᱧ ᱟᱸᱡᱚᱢ ᱵᱟᱲᱟᱣ ᱠᱟᱫᱟ ᱠᱤᱡᱩ ᱠᱤᱪᱷᱩ ᱡᱟᱭᱜᱟ ᱨᱮᱫᱚ ᱚᱝᱠᱟ ᱢᱟᱱᱮ ᱟᱵᱚ ᱦᱚᱲᱟᱜ ᱡᱟᱦᱟᱱ ᱯᱚᱨᱚᱵᱽ ᱜᱮ ᱦᱩᱭᱩᱜᱼᱟ ᱢᱟᱱᱮ ᱚᱱᱟ ᱯᱤ ᱯᱤᱴᱷᱟᱹ ᱞᱟᱴᱷᱟ ᱢᱟᱱᱮ ᱠᱚ ᱯᱤᱴᱷᱟᱹᱭ ᱜᱮᱭᱟ᱾
ᱦᱮᱸ ᱟᱹᱞᱤᱧ ᱦᱚᱸ ᱚᱱᱟ ᱜᱮᱞᱤᱧ ᱟᱸᱡᱚᱢ ᱵᱟᱲᱟ ᱟᱠᱟᱜᱼᱟ ᱮᱴᱟᱜ ᱮᱴᱟᱜ ᱡᱟᱭᱜᱟ ᱠᱚᱨᱮᱜ ᱫᱚ᱾
ᱦᱳᱭ ᱦᱳᱭ ᱦᱳᱭ
ᱟ ᱛᱟᱦᱚᱞᱮ ᱟᱯᱮ ᱚᱱᱛᱮ ᱫᱚ ᱯᱤᱴᱷᱟᱹ ᱦᱩᱭᱩᱜ ᱜᱮᱭᱟ ᱥᱮ ᱵᱟᱝ?
ᱟᱨ ᱟᱹᱞᱤᱧ ᱥᱮᱜ ᱦᱚᱸ ᱚᱝᱠᱟ ᱫᱚ ᱵᱟᱠᱚ ᱯᱤᱴᱷᱟᱹᱭ ᱜᱮᱭᱟ ᱟᱹᱞᱤᱧ ᱥᱮᱜ ᱦᱚᱸ ᱵᱤᱱ ᱞᱟᱹᱭ ᱠᱮᱜ ᱞᱮᱠᱟ ᱨᱩᱰᱟᱹ ᱥᱮ ᱥᱟᱠᱨᱟᱛ ᱨᱮᱠᱚ ᱯᱤᱴᱷᱟᱹᱭ ᱜᱮᱭᱟ᱾ ᱠᱷᱟᱱ ᱫᱚ ᱟᱢᱵᱟᱵᱚᱛᱤ ᱥᱮ ᱥᱚᱨᱦᱟᱭ ᱥᱮ ᱟᱨᱦᱚᱸ ᱟᱭᱢᱟ ᱯᱚᱨᱚᱵᱽ ᱠᱚ ᱢᱮᱱᱟᱜ ᱛᱟᱵᱚᱱᱟ ᱥᱮ᱾
ᱦᱮᱸ
ᱚᱱᱟ ᱠᱚᱨᱮᱜ ᱦᱚᱸ ᱚᱝᱠᱟ ᱯᱤᱴᱷᱟᱹ ᱫᱚ ᱵᱟᱝ ᱦᱩᱭᱩᱜ ᱜᱮᱭᱟ᱾
ᱚ ᱟᱪᱪᱷᱟ
ᱡᱟᱹᱥᱛᱤ ᱫᱚ ᱚᱱᱟ ᱥᱟᱠᱨᱟᱛ ᱟᱨ ᱨᱩᱰᱟᱹ ᱨᱮᱜᱮ ᱯᱤᱴᱷᱟᱹ ᱵᱟᱲᱟᱭ ᱦᱩᱭᱩᱜ ᱜᱮᱭᱟ᱾
ᱦᱩᱸ
ᱛᱟᱦᱞᱮ ᱚᱝᱠᱟ ᱟᱹᱵᱤᱱ ᱥᱮᱫ ᱫᱚ ᱚᱝᱠᱟ ᱥᱟᱠᱨᱟᱛ ᱪᱮᱫ ᱞᱮᱠᱟ ᱠᱚ ᱢᱟᱱᱟᱣᱟ ᱮᱱᱛᱮ ᱟᱹᱵᱤᱱ ᱥᱮᱫ ᱫᱚ?
ᱥᱟᱠᱨᱟᱛ ᱱᱟᱯᱟᱭ ᱵᱷᱟᱜᱮ ᱜᱮᱠᱚ ᱢᱟᱱᱟᱣ ᱜᱮᱭᱟ ᱟᱞᱮᱥᱮᱫ ᱦᱚᱸ ᱥᱟᱠᱨᱟᱛ ᱫᱚ᱾
ᱟᱪᱪᱷᱟ ᱟᱪᱪᱷᱟ ᱢᱟᱱᱮ ᱪᱮᱫ ᱞᱮᱠᱟ ᱯᱮ ᱥᱟᱠᱨᱟᱛᱚᱜᱼᱟ ᱱᱚᱝᱠᱟ ᱡᱟᱦᱟᱸ ᱪᱮᱫ ᱤᱭᱟᱹ ᱨᱮᱠᱚ ᱪᱮᱫ ᱵᱚᱸᱜᱟ ᱢᱮᱱᱟᱜ
ᱯᱩᱥ ᱵᱚᱸᱜᱟ᱾
ᱯᱩᱥ ᱵᱚᱸᱜᱟ ᱥᱮᱥ ᱨᱮᱛᱚ ᱦᱳᱭ ᱦᱳᱭ ᱚᱱᱟ ᱟᱪᱪᱷᱟ ᱟᱵᱤᱱ ᱥᱮ ᱩᱱ ᱠᱚ ᱥᱟᱠᱨᱟᱛᱚᱜᱼᱟ?
ᱦᱮᱸ ᱩᱱ ᱜᱮᱠᱚ ᱥᱮᱠᱨᱟᱛᱚᱜᱼᱟ
ᱱᱟᱯᱟᱭ ᱜᱮ ᱦᱳᱭ ᱟᱹᱞᱤᱧ ᱥᱮᱜ ᱦᱚᱸ ᱚᱝᱠᱟᱜ ᱜᱮ ᱟᱹᱵᱤᱱ ᱥᱮᱜ ᱞᱮᱠᱟ᱾
ᱟᱪᱪᱷᱟ ᱟᱨ ᱚᱱᱮ ᱡᱮᱴᱟ ᱠᱚ ᱢᱮᱱᱮᱜᱼᱟ ᱡᱮ ᱥᱟᱠᱨᱟᱛ ᱨᱮ ᱵᱷᱚᱡᱷᱟ ᱛᱩᱧ ᱠᱚ ᱦᱩᱭᱩᱜ ᱜᱮᱭᱟ ᱚᱱᱟ ᱠᱚᱫᱚ ᱟᱯᱮᱭᱟᱜ ᱚᱱᱛᱮ ᱫᱚ ᱦᱩᱭᱩᱜ ᱜᱮᱭᱟ ᱥᱮ ᱵᱟᱝ?
ᱦᱮᱸ ᱦᱩᱭᱳᱜ ᱜᱮᱭᱟ᱾
ᱚ ᱟᱪᱪᱷᱟ
ᱦᱳᱭ ᱵᱟᱲᱟᱜ ᱜᱮ ᱡᱮᱫᱤᱱ ᱫᱚ ᱡᱮᱫᱤᱱ ᱵᱚᱱ ᱛᱩᱯᱩ ᱨᱟᱯᱟᱜᱼᱟ ᱥᱮ᱾
ᱦᱮᱸ
ᱩᱱ ᱦᱚᱞᱚᱜ ᱜᱮᱥᱮ ᱦᱩᱭᱩᱜᱼᱟ?
ᱮᱸ ᱟᱞᱮ ᱚᱱᱛᱮ ᱛᱚ ᱩᱱ ᱦᱤᱞᱳᱜ ᱜᱮ ᱦᱩᱭᱩᱜᱼᱟ, ᱡᱮᱫᱤᱱ ᱥᱟᱠᱨᱟᱛ ᱡᱮᱫᱤᱱ ᱟᱨ ᱠᱤ ᱯᱤᱴᱷᱟᱹ ᱯᱚᱨᱮᱵ ᱫᱤᱱ ᱟᱨᱠᱤ ᱡᱮᱫᱟ ᱰᱩᱵ ᱠᱟᱛᱮᱫ ᱠᱚ ᱦᱤᱡᱩᱜᱼᱟ ᱟᱨᱠᱤ᱾ ᱥᱮᱫᱤᱱ ᱢᱟᱸᱡᱟᱱ ᱵᱮᱲᱟ ᱟᱞᱥᱮᱫ ᱫᱚ ᱦᱩᱭᱩᱜᱼᱟ ᱤᱭᱟᱹ ᱫᱚ ᱵᱚᱡᱷᱟ ᱛᱩᱧ ᱫᱚ᱾
ᱦᱳᱭ ᱦᱳᱭ
ᱮ ᱫᱟᱫᱟ ᱟᱯᱮ ᱚᱱᱛᱮ ᱫᱚ
ᱦᱳᱭ ᱟᱹᱞᱤᱧ ᱥᱮᱫ ᱦᱚᱸ ᱚᱱᱠᱟᱜ ᱜᱮ ᱡᱩᱫᱤ ᱵᱚᱱ ᱛᱩᱯᱩ ᱨᱟᱠᱟᱵᱟᱥᱮ ᱟᱫᱚ ᱩᱱ ᱦᱤᱞᱳᱜ ᱜᱮ ᱢᱟᱡᱟᱱ ᱵᱮᱲᱟ ᱠᱚ ᱵᱷᱮᱡᱟ ᱠᱚ ᱛᱩᱧᱟ
ᱟᱪᱪᱷᱟ ᱢᱮᱱ ᱢᱮᱱᱮᱫ ᱮᱫᱟᱞᱤᱧ ᱡᱮ ᱟᱯᱮ ᱥᱮᱫ ᱫᱚ ᱢᱟᱱᱮ ᱟᱹᱛᱩ ᱦᱚᱲ ᱥᱩᱢᱩᱝ ᱜᱮᱥᱮ ᱠᱟᱹᱴᱤᱡ ᱚᱱᱮ ᱵᱚᱲᱚ ᱥᱚᱲᱚ ᱦᱚᱸᱠᱚ ᱠᱚᱨᱟᱣ ᱜᱮᱭᱟ ᱛᱚ ᱵᱮᱡᱷᱟ ᱛᱩᱧ ᱡᱮᱢᱚᱱ ᱦᱚᱲ ᱟᱨᱠᱤ ᱯᱨᱟᱭᱤᱡ ᱫᱤᱭᱮ ᱥᱮ ᱟᱨᱦᱚᱸ ᱟᱹᱰᱤ ᱟᱭᱢᱟ ᱡᱟᱭᱜᱟ ᱠᱚᱨᱮᱱ ᱠᱚ ᱦᱤᱡᱩᱜ-ᱟ
ᱦᱳᱭ ᱟᱫᱚ ᱱᱟᱜ ᱠᱷᱟᱱ ᱟᱹᱞᱤᱧ ᱫᱚ ᱟᱹᱞᱤᱧ ᱫᱚ ᱱᱟᱜ ᱠᱷᱟᱱ ᱧᱮᱞ ᱞᱮᱠᱷᱟᱱ ᱫᱚ ᱚᱱᱠᱟ ᱥᱩᱨ ᱥᱩᱯᱩᱨ ᱠᱚᱨᱮ ᱫᱚ ᱟᱹᱞᱤᱧᱟᱜ ᱢᱟᱱᱮ ᱥᱮᱨᱚᱠᱚᱢ ᱟᱫᱚ ᱟᱛᱳ ᱵᱟᱹᱱᱩᱜ ᱟᱥᱮ ᱟᱫᱚ ᱮᱸᱰᱮᱠᱷᱟᱱ ᱫᱚ ᱚᱱᱟ ᱟᱞᱮ ᱟᱛᱳ ᱛᱮᱜᱮ ᱚᱱᱠᱟ ᱵᱚᱡᱷᱟ ᱛᱩᱧ ᱫᱚ ᱦᱩᱭᱩᱜ ᱜᱮᱭᱟ
ᱚ ᱢᱟᱱᱮ ᱠᱟᱹᱴᱤᱡ ᱵᱷᱟᱜᱮ ᱧᱚᱜ ᱜᱮ ᱦᱩᱭᱩᱜ-ᱟ ᱵᱟᱝ
ᱦᱮᱸ ᱵᱷᱟᱜᱤ ᱫᱚ ᱵᱷᱟᱜᱤ ᱜᱮ ᱦᱩᱭᱩᱜ ᱜᱮᱭᱟ
ᱚ ᱟᱪᱪᱷᱟ
ᱟᱫᱚ ᱱᱚᱝᱠᱟ ᱥᱩᱨ ᱥᱩᱯᱩᱨ ᱛᱟᱦᱮᱸ ᱞᱮᱱᱠᱷᱟᱱ ᱦᱚᱭᱛᱚ ᱱᱟᱜ ᱠᱷᱟᱱ ᱟᱨᱚ ᱱᱟᱯᱟᱭ ᱦᱩᱭ ᱠᱚᱜ-ᱟ ᱵᱮᱥ ᱧᱚᱜ ᱦᱩᱭ ᱠᱚᱜ-ᱟ ᱯᱨᱟᱭᱤᱡᱽ ᱫᱤᱭᱮ
ᱚ ᱟᱪᱪᱷᱟ ᱟᱹᱵᱤᱱ ᱡᱮᱢᱚᱱ ᱵᱤᱱ ᱞᱟᱹᱭ ᱠᱮᱜ-ᱟ ᱟᱞᱮ ᱥᱮᱫ ᱦᱚ ᱚᱱᱠᱟ ᱯᱨᱟᱭᱤᱡ ᱫᱤᱭᱮ ᱫᱚ ᱵᱟᱝ ᱦᱩᱭᱩᱜ-ᱟ ᱮᱱᱠᱷᱟᱱ ᱫᱚ ᱟᱹᱞᱤᱧ ᱞᱤᱧ ᱧᱮᱞ ᱵᱟᱲᱟ ᱟᱠᱟᱫ-ᱟ ᱵᱮᱡᱷᱟ ᱛᱤᱧ ᱧᱮᱞ ᱫᱚ ᱞᱤᱧ ᱥᱮᱱ ᱵᱟᱲᱟ ᱟᱠᱟᱱᱟ ᱟᱞᱮ ᱚᱱᱛᱮ ᱫᱚ ᱦᱩᱭᱩᱜ-ᱟ ᱡᱮᱢᱚᱱ ᱴᱟᱢᱟᱠ ᱛᱩᱢᱫᱟᱜ ᱤᱫᱤ ᱠᱟᱛᱮ ᱠᱚ ᱥᱮᱱᱚᱜ-ᱟ
ᱦᱳᱭ ᱦᱳᱭ
ᱱᱚᱣᱟ ᱟᱛᱳ ᱠᱚᱨᱮᱱ ᱡᱚᱛᱚ ᱢᱟᱱᱮ ᱜᱚᱜᱚ ᱦᱚᱲ ᱠᱚ ᱵᱟᱵᱟ ᱦᱚᱲ ᱠᱚ ᱡᱚᱛᱚ ᱠᱚ ᱥᱮᱱᱚᱜ-ᱟ ᱟᱨ ᱟᱞᱮ ᱴᱷᱮᱱ ᱫᱚ ᱱᱤᱭᱟᱹ ᱢᱮᱱᱟᱜ ᱟᱠᱟᱫᱟ ᱡᱟᱦᱟᱸᱭ ᱟᱨᱠᱤ ᱡᱟᱦᱟᱸ ᱚᱱᱟ ᱤᱭᱟᱹ ᱠᱚ ᱵᱤᱫᱽ ᱫᱚ ᱵᱚᱡᱷᱟ ᱟᱨᱠᱤ ᱦᱳᱭ ᱚᱱᱟ ᱡᱟᱦᱟᱭ ᱵᱟᱡᱟᱣ ᱜᱮᱭᱟᱭ
ᱦᱩᱸ
ᱢᱟᱱᱮ ᱡᱟᱦᱟᱸᱭ ᱵᱟᱡᱟᱣ ᱫᱟᱲᱮᱭᱟᱜ-ᱟᱭ ᱩᱱᱤ ᱩᱱᱤ ᱪᱮᱫ ᱠᱚ ᱞᱟᱹᱭᱟ